ᱟᱸᱡᱚᱢᱚᱜ ᱠᱟᱱᱟ ᱛᱚ ᱴᱷᱤᱠ ᱴᱷᱟᱠ
ᱦᱟᱸ ᱜᱚᱝᱠᱮ ᱟᱸᱡᱚᱢᱚᱜ ᱠᱟᱱ ᱜᱮᱭᱟ ᱡᱚᱦᱟᱨ ᱜᱮ
ᱡᱚᱦᱟᱨ ᱜᱮ ᱛᱟᱨᱯᱚᱨ ᱪᱮᱫ ᱠᱚᱵᱤᱱ ᱪᱤᱠᱟᱹᱭᱮᱫᱟ?
ᱦᱳᱭ ᱜᱚᱝᱠᱮ ᱡᱚᱢ ᱵᱟᱲᱟ ᱠᱟᱛᱮᱜ ᱫᱩᱲᱩᱵ ᱦᱩᱭ ᱟᱠᱟᱱᱟ ᱟᱨᱠᱤ ᱟᱫᱚ ᱜᱚᱝᱠᱮ ᱟᱹᱞᱤᱧ ᱦᱚᱸ ᱠᱩ ᱱᱚᱜ-ᱚᱸᱭ ᱟᱹᱵᱤᱱ ᱦᱚᱸ--ᱡᱚᱢᱵᱟᱲᱟ ᱠᱮᱫ ᱵᱤᱱ
ᱦᱳᱭ ᱡᱚᱢ ᱵᱟᱲᱟ ᱦᱩᱭᱱᱟ ᱡᱚᱢ ᱵᱟᱲᱟ ᱠᱟᱛᱮ ᱟᱹᱞᱤᱧ ᱦᱚᱸ ᱫᱩᱲᱩᱵ ᱵᱟᱲᱟ ᱟᱠᱟᱱᱟᱞᱤᱧ᱾ ᱱᱤᱛᱚᱜ ᱫᱚ ᱯᱷᱤᱨᱤ ᱜᱮ ᱢᱮᱱᱟᱜ ᱞᱤᱧᱟᱹ ᱱᱟᱯᱟᱭ ᱜᱮᱦᱚᱸ ᱢᱮᱱᱟᱜ ᱞᱤᱧᱟᱹ
ᱵᱷᱟᱜᱤ ᱵᱟᱲᱟ ᱜᱮ ᱢᱮᱱᱟᱜ ᱟᱠᱟᱫ ᱯᱮᱭᱟ ᱚᱲᱟᱜ ᱦᱚᱲ ᱦᱚᱸ ᱟᱨ ᱟᱯᱮ ᱦᱚᱸ?
ᱦᱳᱭ ᱡᱚᱛᱚ ᱜᱮ ᱱᱟᱯᱟᱭ ᱵᱟᱲᱟ ᱜᱮ ᱢᱮᱱᱟᱜ ᱟᱠᱟᱫ ᱠᱚᱣᱟ, ᱟᱨ ᱟᱯᱮ ᱫᱚ?
ᱦᱳᱭ ᱜᱚᱝᱠᱮ ᱟᱞᱮ ᱦᱚᱸ ᱱᱟᱭ ᱜᱮ ᱱᱟᱯᱟᱭ ᱜᱮ ᱢᱮᱱᱟᱜ ᱠᱟᱞᱮᱭᱟᱺ
ᱟᱯᱮ ᱥᱮᱱᱟᱜ ᱦᱚᱭ ᱦᱤᱥᱤᱫ ᱟᱨ ᱫᱟᱜ ᱡᱟᱹᱲᱤ ᱪᱮᱫ ᱞᱮᱠᱟ?
ᱫᱟᱜ ᱡᱟᱹᱲᱤ ᱫᱟᱜ ᱡᱟᱹᱲᱤ ᱦᱚᱸᱜᱼᱚᱭ᱾ ᱦᱚ ᱮᱛᱚᱦᱚᱵ ᱟᱠᱟᱫ ᱜᱮᱭᱟᱭ ᱵᱟᱨᱥᱤᱧ ᱞᱟᱦᱟ ᱠᱷᱚᱱ᱾ ᱫᱟᱜ ᱡᱟᱹᱲᱤ ᱦᱩᱭᱩᱜ ᱠᱟᱱᱟ ᱟᱨ ᱥᱮᱨᱮᱧ ᱫᱚ ᱩᱱᱟᱹᱜ ᱵᱟᱭ ᱫᱟᱜ ᱠᱟᱜᱼᱟᱭ᱾
ᱟᱪᱪᱷᱟ ᱟᱹᱰᱤ ᱱᱟᱯᱟᱭ ᱫᱟᱜ ᱫᱟᱲᱮᱭᱟᱯᱮ ᱠᱟᱱᱟ ᱵᱟᱝ?
ᱦᱳᱭ ᱪᱟᱥ ᱠᱟᱹᱢᱤ ᱞᱟᱹᱜᱤᱫ ᱡᱟᱦᱟᱸ ᱫᱟᱜ ᱡᱟᱹᱲᱤ ᱚᱱᱟ ᱫᱚ ᱦᱩᱭᱩᱜᱼᱟ ᱦᱟᱸᱜ ᱟᱥᱟ ᱠᱚᱨᱮ ᱦᱚᱸᱜᱼᱚᱭ ᱦᱩᱭᱩᱜ ᱛᱟᱵᱚᱱᱟ ᱦᱟᱸᱜ, ᱱᱚᱜᱼᱚᱭ ᱱᱚᱣᱟ ᱟᱥᱟᱲ ᱵᱚᱸᱜᱟ ᱪᱟᱵᱟ ᱟᱠᱟᱱᱟ ᱦᱟᱜ ᱥᱟᱱ ᱵᱚᱸᱜᱟ ᱠᱷᱚᱱᱮ ᱫᱟᱜ ᱱᱟᱟᱹᱲᱤᱭᱟᱭ ᱦᱟᱸᱜ᱾
ᱦᱡᱸ ᱦᱩᱸ ᱟᱵᱤᱱ ᱦᱚᱸ ᱛᱟᱦᱚᱞᱮ ᱪᱟᱹᱥᱤ ᱚᱲᱟᱜ ᱨᱮᱱ ᱦᱚᱲᱜ ᱠᱟ ᱠᱟᱱᱟᱵᱤᱱ? ᱜᱚᱝᱠᱮ ᱞᱟᱹᱭ ᱮᱫᱟᱞᱤᱧ ᱟᱵᱤᱱ ᱦᱚᱸ ᱪᱟᱹᱥᱤ ᱚᱲᱟᱜ ᱨᱮᱱ ᱦᱚᱲ ᱜᱮ ᱠᱟᱱᱟᱵᱤᱱ?
ᱦᱚ ᱦᱚ ᱪᱟᱥᱤ ᱟᱲᱟᱜ ᱦᱚᱲ ᱜᱮ᱾
ᱟᱪᱪᱷᱟ ᱟᱪᱪᱷᱟ ᱛᱟᱯᱚᱨᱮ ᱱᱤᱛᱚᱜ ᱫᱚ ᱪᱮᱫ ᱠᱚᱵᱤᱱ ᱪᱤᱠᱟᱹᱭᱮᱫᱟ ᱢᱟᱱᱮ ᱵᱚᱨᱛᱚᱢᱟᱱ ᱡᱤᱵᱚᱱ ᱨᱮ?
ᱦᱳᱭ ᱱᱤᱛᱚᱜ ᱫᱚ ᱟᱫᱚ ᱟᱵᱚ ᱫᱚ ᱪᱟᱹᱥᱤ ᱦᱚᱲ ᱠᱟᱱ ᱜᱮᱵᱚ ᱚᱲᱟᱜ ᱫᱩᱣᱟᱹᱨ ᱨᱮ ᱪᱟᱥ ᱞᱟᱹᱜᱤᱫ ᱵᱚᱱ ᱠᱩᱨᱩᱢᱩᱴᱩᱭᱟ ᱡᱮ ᱡᱟᱦᱟᱸ ᱛᱤᱱᱟᱹᱜ ᱪᱟᱥ ᱟᱨᱡᱟᱣ ᱦᱩᱭᱩᱜ ᱟᱵᱚ ᱱᱚᱣᱟ ᱫᱟᱜ ᱛᱮ ᱟᱫᱚ ᱚᱱᱟᱛᱮ ᱵᱟᱹᱫᱽ ᱵᱟᱹᱲᱥᱤ ᱦᱩᱭᱩᱜ ᱠᱟᱱᱟ᱾
ᱟᱪᱪᱷᱟ ᱜᱚᱝᱠᱮ ᱛᱚᱞᱟ ᱠᱚᱫᱚᱵᱤᱱ ᱜᱤᱰᱤ ᱵᱟᱲᱟ ᱟᱠᱟᱫ ᱜᱮᱭᱟ ᱢᱚᱱᱮ ᱦᱚᱭ?
ᱦᱚᱸ ᱛᱚᱞᱟ ᱠᱚᱫᱚ ᱜᱤᱲᱤ ᱵᱟᱲᱟ ᱦᱩᱭᱭᱟ ᱟᱠᱟᱱ ᱜᱮᱭᱟ ᱡᱷᱚᱛᱚ ᱡᱟᱦᱟᱸ ᱛᱤᱱᱟᱜ ᱵᱟᱹᱫᱽ ᱨᱮᱱᱟᱜ ᱠᱟᱱᱟ ᱚᱱᱟ ᱠᱚ ᱛᱚᱯ ᱜᱤᱰᱤ ᱦᱩᱭ ᱟᱠᱟᱱᱟ᱾ ᱠᱤᱪᱷᱩ ᱜᱟᱱ ᱫᱚ ᱮᱸᱻ
ᱢᱟᱱᱮ ᱠᱚᱢ ᱫᱤᱱ ᱨᱮᱱᱟᱜ ᱦᱩᱲᱳ ᱥᱮ ᱢᱟᱱᱮ ᱵᱮᱥᱤ ᱫᱤᱱ ᱨᱮᱱᱟᱜ ᱦᱩᱲᱩ?
ᱦᱚᱭ ᱱᱚᱣᱟ ᱫᱚ ᱠᱚᱢ ᱫᱤᱱ ᱦᱩᱲᱩ ᱮᱨ ᱦᱩᱭ ᱟᱠᱟᱱᱟ ᱡᱟᱦᱟᱸ ᱫᱚ ᱟᱵᱚ ᱞᱚᱜᱚᱱ ᱛᱮ ᱯᱮ ᱪᱟᱸᱫᱚ ᱨᱮᱱᱟᱜ᱾
ᱟᱪᱪᱷᱟ ᱟᱪᱪᱷᱟ ᱠᱚᱢ ᱫᱤᱱ ᱨᱮᱱᱟᱜ ᱵᱤᱱ
ᱟᱨ ᱡᱟᱦᱟᱸ ᱨᱮᱫᱚ ᱚᱱᱟ ᱫᱚᱞᱦᱟ ᱵᱟᱹᱫᱽ ᱠᱟᱱ ᱛᱟᱵᱚᱱᱟ ᱫᱚᱦᱟ ᱵᱟᱹᱫᱽ ᱨᱮᱫᱚ ᱚᱱᱟ ᱵᱮᱥᱤ ᱫᱤᱱ ᱡᱟᱦᱟᱸ ᱫᱚ ᱩᱱᱤ ᱫᱟᱜ ᱟᱹᱰᱤ ᱫᱤᱱ ᱛᱟᱦᱮᱸ ᱞᱮᱱᱠᱷᱟᱱ ᱟᱫᱚ ᱚᱱᱟ ᱞᱚᱜᱚᱱ ᱤᱥᱤᱱᱚᱜᱼᱟ ᱛᱮ ᱚᱥᱩᱵᱤᱫᱟ ᱚᱱᱟᱛᱮ ᱮᱸ ᱯᱮ ᱯᱩᱱ ᱪᱟᱸᱫᱳ ᱨᱮᱱᱟᱜ ᱢᱤᱫᱴᱟᱝ ᱮᱢ ᱦᱩᱭ ᱟᱠᱟᱱᱟ᱾
ᱟᱫᱚ ᱜᱚᱢᱠᱮ ᱞᱟᱹᱭᱤᱧ ᱨᱚᱦᱚᱭ ᱨᱚᱢᱚᱭ ᱫᱚ ᱢᱟᱱᱮ ᱪᱮᱫ ᱢᱟᱱᱮ ᱪᱮᱫ ᱢᱚᱥᱞᱟ ᱛᱮᱵᱤᱱ ᱨᱚᱦᱚᱭ ᱜᱮᱭᱟ ᱢᱟᱱᱮ ᱡᱟᱦᱟᱱᱟᱜ ᱵᱤᱱ ᱮᱢᱟᱜᱼᱟ ᱛᱚ ᱨᱚᱦᱚᱭ ᱥᱚᱢᱚᱭ ᱢᱟᱱᱮ ᱪᱮᱫ ᱵᱤᱱ ᱮᱢᱟᱜ ᱜᱮᱭᱟ?
ᱦᱳᱭ ᱨᱚᱦᱚᱭ ᱥᱩᱚᱢᱚᱭ ᱫᱚ ᱟᱫᱚ ᱚᱱᱠᱟ ᱟᱵᱚ ᱫᱚ ᱢᱟᱱᱮ ᱡᱟᱦᱟᱸ ᱦᱤᱛᱚᱜ ᱮᱸᱻ ᱡᱟᱦᱟᱸ ᱛᱟᱦᱮᱸ ᱠᱟᱱᱟ ᱠᱷᱫᱽ ᱠᱚ ᱟᱫᱚ ᱠᱷᱫᱽ ᱠᱷᱫᱽ ᱠᱚᱛᱮᱜᱮ ᱨᱚᱦᱚᱭ ᱵᱟᱲᱟ ᱦᱩᱭᱩᱜᱼᱟ ᱟᱫᱚ᱾
ᱜᱩᱨᱤᱡ ᱟᱛᱮᱜ ᱵᱤᱱ ᱮᱢᱟᱜ ᱜᱮᱭᱟ ᱥᱮ ᱢᱟᱱᱮ ᱦᱟᱱᱮ ᱡᱟᱦᱟᱸ ᱠᱚ ᱞᱟᱹᱭ ᱮᱟ ᱥᱟᱨ ᱢᱚᱥᱞᱟ ᱡᱟᱦᱟᱸ ᱢᱮᱱᱟᱜ ᱫᱚ ᱟᱨᱠᱤ ᱤᱭᱩᱨᱤᱭᱟᱹ ᱯᱚᱥᱼᱼ ᱯᱮᱴ ᱡᱟᱸᱦᱟ ᱰᱤᱭᱮᱯᱤ ᱫᱚᱥ ᱪᱷᱟᱵᱵᱤᱥ᱾
ᱠᱚᱨᱛᱮ ᱜᱮᱞ ᱦ ᱜᱩᱨᱤᱡ ᱜ ᱞᱟᱹᱠᱛᱤ ᱠᱟᱱ ᱜᱮᱛᱟ ᱵᱚᱱ ᱞᱟᱦᱟᱛᱮ ᱵᱟᱹᱫᱽ ᱠᱚ ᱱᱟᱯᱟᱭ ᱛᱟᱦᱮᱱᱟ, ᱟᱨ
ᱟᱹᱰᱤ ᱦᱚᱲᱟᱜ ᱜᱮ ᱜᱩᱨᱤᱡ ᱠᱚᱫᱚ ᱦᱳᱭᱛᱳ ᱵᱟᱹᱱᱩᱜᱼᱟ ᱟᱫᱚ ᱨᱟᱥᱟᱭᱱᱤᱠ ᱥᱟᱨ ᱛᱮᱦᱚᱸ ᱠᱚ ᱪᱟᱥ ᱜᱮᱭᱟ ᱟᱨᱠᱤ᱾
ᱛᱳ ᱚᱠᱚᱭ ᱦᱟᱸᱜ ᱵᱟᱹᱱᱩᱜ ᱢᱮᱛᱟ ᱠᱚᱣᱟ ᱩᱱᱠᱩ ᱫᱚ ᱦᱟᱸᱜ ᱚᱱᱟ ᱠᱚ ᱵᱮᱵᱚᱦᱟᱨ ᱜᱮᱭᱟ ᱦᱟᱸᱜ ᱵᱟᱡᱟᱨ᱾ ᱩᱱᱠᱩ ᱠᱤᱨᱤᱧ ᱟᱹᱜᱩ ᱠᱟᱛᱮᱫ ᱚᱱᱠᱟᱱᱟᱜ ᱠᱚ ᱵᱮᱵᱚᱦᱟᱨ ᱠᱟᱛᱮ ᱪᱟᱥ ᱫᱚ ᱦᱩᱭᱩᱜ ᱛᱟᱠᱚᱣᱟ ᱟᱨ ᱚᱱᱟ ᱠᱚ ᱪᱟᱥ ᱠᱚ ᱠᱚᱨᱟᱣᱟ᱾ ᱟᱫᱚ ᱦᱳᱭ ᱜᱚᱝᱠᱮ ᱫᱚ ᱠᱩᱠᱞᱤ ᱫᱚ ᱚᱱᱟᱜᱤᱧ ᱫᱚᱦᱚᱭᱮᱫᱼᱟ ᱟᱢ ᱴᱷᱮᱱ ᱡᱮ ᱟᱵᱚ ᱢᱟᱥᱮ ᱞᱟᱹᱭ ᱛᱟᱵᱚᱱ ᱢᱮ ᱱᱚᱜᱚᱭ ᱥᱟᱹᱜᱟᱹᱭ ᱛᱱᱟᱹᱢ ᱵᱟᱲᱟᱭᱟ ᱡᱮ ᱥᱟᱱᱛᱟᱲ ᱥᱟᱶᱛᱟ ᱨᱮ ᱥᱤᱜᱟᱹᱭ ᱢᱤᱫᱴᱟᱝ ᱢᱮᱱᱟᱜᱼᱟ ᱢᱮᱱᱛᱮ ᱥᱮ ᱦᱟᱯᱮᱱ ᱫᱤᱱᱮ ᱦᱚᱸ ᱥᱟᱹᱜᱟᱹᱭ ᱠᱚ ᱛᱟᱦᱮᱱᱟ ᱥᱮ ᱵᱟᱝ ᱚᱠᱟ ᱞᱮᱠᱟ ᱢᱟᱥᱮ ᱟᱛᱳ ᱚᱲᱟᱜ ᱠᱚᱨᱮ ᱚᱠᱟ ᱞᱮᱠᱟ ᱧᱮᱞᱚᱜ ᱠᱟᱱᱟ᱾
ᱢᱟᱱᱮ ᱚᱠᱚᱭ ᱥᱟᱶ ᱥᱟᱹᱜᱟᱹᱭ ᱴᱟᱜ ᱫᱚᱵᱤᱱ ᱞᱟᱹᱭ ᱮᱫᱟ
ᱥᱟᱹᱜᱟᱹᱭ ᱫᱚ ᱟᱵᱚᱣᱟᱜ ᱡᱮ ᱥᱟᱹᱜᱟᱹᱭ ᱢᱮᱱᱟᱜ ᱟᱠᱟᱫ ᱛᱟᱵᱚᱱ ᱫᱚ ᱚᱱᱟ ᱥᱟᱹᱜᱟᱹᱭ ᱚᱠᱟ ᱛᱤᱱᱟᱹᱜ ᱜᱟᱱ ᱥᱟᱹᱜᱟᱹᱭ ᱢᱮᱱᱟᱜ ᱟᱠᱟᱫ ᱥᱟᱹᱜᱟᱹᱭ ᱠᱚ ᱜᱮ ᱟᱛᱮ ᱟᱛᱩ ᱚᱲᱟᱜ ᱨᱮ ᱛᱟᱦᱮᱱᱟ ᱥᱮ ᱮᱴᱟᱜ ᱜᱟᱛᱟᱠ ᱨᱮᱱ ᱦᱚᱲ ᱞᱮᱠᱟ ᱵᱚᱱ ᱨᱚᱯᱚᱲᱚᱜᱼᱟ ᱱᱚᱜᱼᱚ ᱱᱚᱝᱠᱟ ᱟᱨᱠᱤ᱾
ᱥᱟᱹᱜᱟᱹᱭ ᱵᱚᱞᱛᱮ ᱢᱟᱱᱮ ᱟ ᱟᱹᱛᱩ ᱨᱮᱱᱟᱜ ᱡᱟᱦᱟᱸ ᱢᱟᱺᱡᱷᱤ ᱜᱚᱰᱮᱛ ᱟᱨ ᱩᱱᱠᱩ ᱱᱟᱭᱠᱮ ᱠᱚ ᱥᱟᱶ ᱥᱟᱹᱜᱟᱹᱭ ᱥᱮ ᱪᱮᱫ ᱞᱮᱠᱟ ᱵᱤᱱ ᱞᱟᱹᱭ ᱫᱟ?
ᱚᱱᱟ ᱥᱟᱹᱜᱟᱹᱭ ᱟᱨ ᱚᱲᱟᱜ ᱨᱮᱱᱟᱜ ᱥᱟᱹᱜᱟᱹᱭ ᱡᱟᱦᱟᱸ ᱟᱭᱳᱵᱟᱵᱟ ᱥᱟᱹᱜᱟᱹᱭ ᱚᱱᱟ ᱵᱟᱵᱚ ᱦᱚᱸᱜᱼᱚ ᱱᱚᱝᱠᱟ ᱥᱟᱹᱜᱟᱹᱭ ᱴᱟᱜ ᱱᱚᱣᱟ ᱚᱠᱟ ᱞᱮᱠᱟ ᱥᱟᱹᱜᱟᱹᱭ ᱵᱚᱱ ᱫᱚᱦᱚ ᱫᱟᱲᱮᱭᱟᱜᱼᱟ ᱥᱮ ᱚᱠᱟ ᱞᱮᱠᱟ ᱵᱚᱱ ᱵᱮᱵᱚᱦᱟᱨᱟ ᱥᱮ ᱚᱠᱟ ᱞᱮᱠᱟ ᱵᱚᱱ ᱦᱚᱯᱚᱜᱼᱟ᱾ ᱚᱱᱟ ᱱᱤᱛᱚᱜ ᱟᱛᱩ ᱚᱲᱟᱜ ᱨᱮ ᱚᱠᱟ ᱞᱮᱠᱟ ᱵᱤᱱ ᱧᱮᱞᱮᱫᱼᱟ? ᱚᱱᱟ ᱮᱴᱟᱜ ᱟᱹᱵᱤᱱᱟᱜ ᱢᱮᱫᱛᱮ ᱚᱠᱟ ᱚᱠᱟ ᱞᱮᱠᱟ ᱵᱤᱱ ᱧᱮᱞᱮᱫᱼᱟ ᱥᱮ ᱚᱠᱟ ᱞᱮᱠᱟ ᱵᱤᱱ ᱟᱸᱡᱚᱢᱮᱫ-ᱟ ᱚᱱᱟ ᱜᱮ ᱠᱩᱠᱞᱤ ᱥᱟᱱᱟᱧ ᱠᱟᱱᱟ᱾
ᱟᱛᱳ ᱚᱲᱟᱜ ᱨᱮ ᱥᱟᱹᱜᱟᱹᱭ ᱫᱚ ᱢᱟᱱᱮ ᱟᱭᱳ ᱵᱟᱵᱟ ᱥᱟᱶ ᱫᱚ ᱱᱟᱯᱟᱭ ᱛᱮᱜᱮ ᱫᱚᱦᱚᱭ ᱦᱩᱭᱩᱜᱼᱟ ᱾ᱟᱫᱚ ᱱᱟᱦᱟᱜ ᱫᱚ ᱪᱮᱫ ᱞᱤᱧ ᱞᱟᱹᱭ-ᱟ ᱢᱟᱱᱮ ᱡᱟᱦᱟᱸᱭ ᱵᱟᱝ ᱥᱤᱠᱠᱷᱤᱛᱚ ᱦᱚᱲ ᱫᱚ ᱟᱫᱚ ᱚᱞᱯᱚ ᱵᱚᱭᱚᱥ ᱠᱷᱚᱱ ᱧᱩ ᱦᱟᱺᱰᱤ ᱧᱩ ᱯᱟᱹᱣᱨᱟᱹ ᱠᱟᱛᱮᱫ ᱢᱟᱱᱮ ᱚᱲᱟᱜ ᱨᱮ ᱠᱟᱹᱭᱡᱟᱹ ᱠᱷᱟᱹᱯᱟᱹᱨᱤ ᱠᱚ ᱛᱮᱭᱟᱨ ᱮᱫᱟ ᱱᱚᱣᱟ ᱠᱚᱫᱚ ᱵᱟᱝ ᱩᱪᱤᱛ ᱠᱟᱱᱟ᱾ ᱚᱲᱟᱜ ᱦᱚᱲ ᱡᱟᱦᱟᱸ ᱞᱮᱠᱟ ᱜᱤᱫᱽᱨᱟᱹ ᱠᱷᱚᱱ ᱟᱢ ᱮ ᱦᱟᱨᱟ ᱵᱩᱨᱩ ᱢᱮᱭᱟ ᱢᱟᱱᱮ ᱚᱱᱠᱟᱜ ᱜᱮ ᱩᱱᱠᱩ ᱦᱚᱸ ᱱᱟᱭ ᱱᱟᱯᱟᱭ ᱛᱮ ᱛᱮ ᱦᱟᱯᱮᱱ ᱫᱤᱱ ᱨᱮ ᱫᱚᱦᱚ ᱦᱩᱭᱩᱜᱼᱟ᱾ ᱟᱹᱞᱤᱧ ᱫᱚ ᱱᱚᱣᱟ ᱠᱚᱜᱮᱞᱤᱧ ᱞᱟᱹᱭ-ᱟ᱾ ᱢᱟᱱᱮ ᱡᱷᱚᱛᱚ ᱦᱚᱲ ᱥᱟᱶ ᱢᱟᱨᱟᱝ ᱦᱚᱲ ᱥᱟᱶ ᱫᱚ ᱢᱟᱨᱟᱝ ᱦᱚᱲ ᱞᱮᱠᱟ ᱢᱤᱫᱴᱟᱝ ᱥᱚᱱᱢᱟᱱ ᱫᱤᱭᱮ ᱥᱟᱹᱜᱟᱹᱭ ᱮᱢ ᱦᱩᱭᱩᱜᱼᱟ᱾ ᱡᱟᱦᱟᱸ ᱫᱚ ᱢᱟᱱᱮ ᱟᱡ ᱦᱚᱸ ᱵᱟᱭ ᱨᱚᱲ ᱯᱟᱨᱚᱢ ᱫᱟᱲᱮ ᱟᱢᱟ ᱥᱮ ᱟᱢ ᱦᱚᱸ ᱨᱚᱲ ᱯᱟᱨᱚᱢ ᱫᱟᱲᱮᱭᱟᱢ ᱢᱟ ᱱᱚᱱᱠᱟᱱᱟᱜ ᱢᱤᱫᱴᱟᱝ ᱟᱹᱞᱤᱧ ᱫᱚᱞᱤᱧ ᱢᱮᱱᱟ᱾
ᱦᱳᱭ ᱟᱹᱰᱤ ᱱᱟᱯᱟᱭ ᱫᱤᱥ ᱦᱩᱫᱤᱥ ᱠᱟᱛᱷᱟ ᱜᱮᱵᱤᱱ ᱞᱟᱹᱭ ᱮᱫᱟ ᱥᱟᱹᱜᱟᱹᱭ ᱫᱚ ᱟᱵᱚ ᱱᱚᱣᱟ ᱫᱷᱟᱹᱨᱛᱤ ᱨᱮᱵᱚᱱ ᱦᱮᱡ ᱟᱠᱟᱱᱟ ᱥᱟᱹᱜᱟᱹᱭ ᱛᱮᱜᱮ ᱫᱟᱨᱮ ᱱᱟᱹᱲᱤ ᱛᱚᱞ ᱢᱮᱱᱟᱜᱼᱟ ᱟᱨ ᱢᱟᱱᱣᱟ ᱥᱟᱹᱜᱟᱹᱭ ᱛᱮᱜᱮ ᱛᱚᱞ ᱢᱮᱱᱟᱜ ᱵᱚᱱᱟ᱾ ᱡᱷᱚᱛᱚ ᱡᱤᱵᱽ ᱡᱤᱭᱟᱹᱞᱤ ᱜᱮ ᱥᱟᱹᱜᱟᱹᱭ ᱢᱮᱱᱟᱜ ᱛᱟᱠᱚᱣᱟ ᱟᱵᱚ ᱦᱚᱸ ᱵᱚᱱ ᱩᱭᱦᱟᱹᱨᱚᱜᱼᱟ ᱡᱮ ᱟᱵᱚᱣᱟᱜ ᱡᱟᱦᱟᱸ ᱞᱮᱠᱟ ᱥᱟᱹᱜᱟᱹᱭ ᱢᱮᱱᱟᱜ ᱛᱟᱵᱚᱱᱟ ᱟᱭᱳᱼᱵᱟᱵᱟ ᱛᱟᱠᱚ ᱥᱟᱞᱟᱜ ᱫᱚ ᱚᱱᱠᱟ ᱜᱮᱵᱚᱱ ᱨᱚᱯᱚᱲᱟ ᱡᱟᱦᱟᱸ ᱫᱚ ᱩᱱᱠᱩ ᱫᱚ ᱢᱟᱨᱟᱝ ᱜᱮᱭᱟ ᱠᱚ ᱩᱱᱠᱩ ᱢᱟᱨᱟᱝ ᱜᱮᱭᱟ ᱠᱚ ᱩᱱᱟᱹᱜ
ᱦᱳᱭ ᱩᱱᱠᱩ ᱫᱚ ᱢᱟᱨᱟᱝ ᱦᱚᱲ ᱜᱮᱭᱟ ᱠᱚ ᱢᱟᱨᱟᱝ ᱞᱮᱠᱟᱱᱟᱜ ᱢᱤᱫᱴᱟᱝ ᱥᱚᱱᱢᱟᱱ ᱥᱟᱹᱜᱟᱹᱭ ᱮᱢ ᱠᱟᱛᱮᱫ ᱩᱱᱠᱩ ᱥᱟᱶ ᱢᱟᱱᱮ
ᱦᱮᱸ ᱟᱨ
ᱫᱚᱦᱚ ᱦᱩᱭᱩᱜ-ᱟ᱾
ᱟᱨ ᱱᱚᱛᱮ ᱦᱚ ᱞᱟᱹᱭ ᱜᱟᱱᱚᱜ-ᱟ ᱟᱵᱚ ᱵᱟᱱ ᱞᱟᱹᱭ ᱫᱟᱲᱮ ᱡᱮ ᱩᱱᱤ ᱟᱨᱷᱚ ᱮᱴᱟᱜ ᱦᱚᱲ ᱟᱛᱩ ᱨᱮᱱ ᱡᱟᱦᱟᱸᱭ ᱢᱟᱺᱡᱷᱤ ᱠᱟᱱ ᱛᱟᱵᱚᱱᱟ ᱩᱱᱤ ᱚᱱᱠᱟ ᱞᱮᱠᱟ ᱢᱟᱹᱱᱮ ᱵᱚᱱ ᱮᱢᱟᱭ ᱞᱮᱠᱷᱟᱱ ᱥᱮ ᱚᱱᱠᱟ ᱞᱮᱠᱟ ᱥᱟᱹᱜᱟᱹᱭ ᱛᱮ ᱦᱚᱲ ᱩᱱᱤ ᱦᱚᱸ ᱠᱩᱥᱤ ᱨᱟᱹᱥᱠᱟᱹᱭ ᱵᱩᱡᱷᱟᱹᱣᱟ᱾ ᱥᱟᱶᱛᱮ ᱟᱵᱚᱣᱟᱜ ᱦᱚᱸ ᱢᱤᱫᱴᱟᱱ ᱡᱟᱦᱟᱸ ᱫᱚ ᱩᱱᱤ ᱟᱜ ᱟᱹᱛᱩ ᱨᱮᱱᱟᱜ ᱜᱟᱭᱟᱱ ᱟᱹᱛᱩ ᱨᱮᱱᱟᱜ ᱡᱟᱦᱟ
ᱦᱳᱭ ᱟᱹᱛᱩ ᱨᱮᱱᱟᱜ ᱚᱱᱟ ᱥᱟᱹᱜᱟᱹᱭ ᱴᱟᱜ ᱟᱞᱚ ᱱᱚᱥᱴᱚᱜ ᱢᱟ ᱟᱨᱠᱤ ᱩᱱᱠᱩ ᱥᱟᱶ ᱱᱟᱯᱟᱭ ᱵᱮᱵᱚᱦᱟᱨ ᱱᱟᱯᱟᱭ ᱪᱟᱹᱞᱪᱚᱞᱚᱱ ᱢᱟᱱᱮ ᱱᱟᱯᱟᱭ ᱠᱟᱛᱷᱟ ᱵᱟᱛᱨᱟ ᱡᱷᱚᱛᱚᱢᱟᱜ ᱛᱮ ᱟᱨᱠᱤ ᱱᱟᱯᱟᱭ ᱢᱟᱱᱮ ᱟᱡ ᱦᱚᱸ ᱠᱷᱟᱴᱚ ᱟᱞᱚᱭ ᱵᱩᱡᱷᱟᱹᱣ ᱥᱮ ᱟᱢ ᱦᱚᱸ ᱵᱟᱹᱲᱤᱡ ᱟᱞᱚᱢ ᱵᱮᱵᱚᱦᱟᱨ ᱱᱚᱝᱠᱟᱱᱟᱜ ᱛᱮ ᱛᱟᱞᱟᱛᱮ ᱢᱟᱱᱮ ᱥᱟᱹᱜᱟᱹᱭ ᱫᱚᱦᱚ ᱡᱟᱭᱡᱩᱜᱽ ᱟᱨᱠᱤ ᱱᱟᱯᱟᱭ ᱛᱟᱦᱮᱱᱟ ᱥᱮ ᱟᱢ ᱦᱚᱸ ᱡᱟᱦᱟᱱᱟᱜ ᱫᱩᱠ ᱵᱤᱯᱚᱫᱽ ᱨᱮ ᱢᱟᱱᱮ ᱠᱚ ᱩᱫᱽᱫᱷᱟᱨ ᱢᱮᱭᱟ ᱥᱮ ᱥᱚᱦᱚᱡᱳᱜᱤᱛᱟ ᱫᱟᱲᱮ ᱟᱢᱟ ᱦᱟᱸᱜ
ᱦᱳᱭ᱾ ᱚᱱᱟ ᱛᱟᱭᱚᱢ ᱡᱩᱫᱤ ᱵᱚᱱ ᱞᱟᱹᱭᱟ ᱡᱮ ᱱᱚᱭ-ᱚᱭ ᱡᱮ ᱥᱟᱹᱜᱟᱹᱭ ᱢᱤᱫ ᱫᱷᱟᱣ ᱡᱟᱦᱟᱸᱭᱟᱜ ᱢᱟᱺᱡᱷᱤ ᱠᱚ ᱥᱟᱶ ᱥᱟᱹᱜᱟᱹᱭ ᱵᱚᱱ ᱵᱟᱯᱟᱠ ᱞᱮᱠᱷᱟᱱ ᱟᱫᱚ ᱩᱱᱤ ᱡᱟᱦᱟᱸᱭ ᱥᱟᱹᱜᱟᱹᱭ ᱫᱚᱵᱚᱱ ᱛᱚᱞ ᱞᱮᱫᱟ ᱚᱱᱟ ᱥᱟᱹᱜᱟᱹᱭ ᱴᱟᱜ ᱫᱚ ᱟᱫᱚ ᱩᱱ ᱫᱚ ᱟᱫᱚ ᱡᱟᱦᱟᱸ ᱛᱤᱥᱚᱜ ᱫᱩᱠ ᱨᱮ ᱵᱤᱯᱚᱫᱽ ᱨᱮᱢ ᱧᱩᱨᱩᱜᱼᱟ ᱟᱫᱚ ᱩᱱᱤ ᱫᱚ ᱟᱫᱚ ᱧᱮᱧᱮᱞ ᱫᱚ ᱵᱟᱭ ᱦᱤᱡᱩᱜᱼᱟ᱾ ᱚᱱᱮ ᱚᱝᱠᱟ ᱠᱟᱛᱮᱫ ᱟᱵᱚᱣᱟᱜ ᱥᱟᱹᱜᱟᱹᱭ ᱢᱤᱫᱴᱟᱝ ᱥᱮ ᱩᱱᱤᱭᱟᱜ ᱥᱟᱹᱜᱟᱹᱭ ᱥᱟᱞᱟᱜ ᱟᱵᱚᱣᱟᱜ ᱥᱟᱹᱜᱟᱹᱭ ᱡᱟᱦᱟᱸ ᱛᱟᱦᱮᱸ ᱠᱟᱱᱟ ᱚᱱᱟ ᱥᱟᱹᱜᱟᱹᱭ ᱟᱫᱚ ᱯᱷᱟᱨᱟᱠ ᱪᱟᱞᱟᱜᱼᱟ ᱾ᱯᱷᱟᱨᱟᱠ ᱪᱟᱞᱟᱣ ᱞᱮᱱᱠᱷᱟᱱ ᱟᱫᱚ ᱧᱮᱞᱟ ᱟᱹᱛᱩ ᱴᱚᱞᱟ ᱨᱮᱱᱟᱜ ᱟᱫᱚ ᱡᱟᱦᱟᱸ ᱵᱷᱟᱸᱜᱚᱲ ᱧᱮᱞ ᱧᱟᱢᱚᱜᱼᱟ᱾
ᱦᱳᱭ ᱟᱵᱚ ᱟᱵᱚ ᱦᱚᱸ ᱱᱚᱣᱟ ᱩᱭᱦᱟᱹᱨ ᱞᱟᱹᱠᱛᱤ ᱠᱟᱱ ᱛᱟᱵᱚᱱᱟ᱾ ᱡᱮ ᱟᱵᱚ ᱦᱚᱸ ᱩᱭᱦᱟᱹᱨ ᱞᱟᱹᱠᱛᱤ ᱠᱟᱱ ᱛᱟᱵᱚᱱᱟ ᱡᱮ ᱩᱞᱴᱟᱹ ᱯᱟᱞᱴᱟ ᱵᱟᱝ ᱠᱟᱹᱢᱤ ᱦᱳᱭᱳᱜᱼᱟ ᱟᱨᱠᱤ ᱢᱟᱱᱮ ᱟᱹᱛᱩ ᱚᱲᱟᱜ ᱨᱮ ᱱᱟᱯᱟᱭ ᱛᱟᱦᱮᱱ ᱞᱮᱠᱟᱱ ᱢᱤᱫᱴᱟᱝ ᱥᱟᱹᱜᱟᱹᱭ ᱫᱚᱦᱚ ᱦᱩᱭᱩᱜ-ᱟ ᱟᱢ ᱫᱚ ᱚᱸᱰᱮ ᱫᱚ ᱡᱟᱭᱡᱩᱜᱽ ᱛᱟᱦᱮᱸ ᱦᱳᱭᱳᱜ ᱛᱟᱢᱟ ᱥᱮ ᱟᱛᱩ ᱚᱲᱟᱜ ᱥᱮ ᱫᱤᱥᱚᱢ ᱨᱮ ᱚᱸᱰᱮ ᱠᱷᱚᱱ ᱫᱚ ᱚᱦᱚᱢ ᱥᱟᱦᱟ ᱠᱚᱜ-ᱟ᱾ ᱚᱸᱰᱮ ᱫᱚ ᱡᱷᱚᱛᱚ ᱦᱚᱲ ᱥᱟᱝ ᱫᱟᱨᱮ ᱱᱟᱹᱲᱤ
ᱡᱷᱚᱛᱚ ᱦᱚᱲ ᱥᱟᱝ ᱥᱟᱹᱜᱟᱹᱭ ᱵᱮᱱ
ᱦᱳᱭ ᱟᱨᱚ ᱞᱟᱹᱭ ᱮᱫᱟᱹᱧ ᱜᱚᱝᱠᱮ ᱞᱟᱹᱭᱮᱫᱼᱟ ᱡᱮ ᱱᱚᱜᱼᱚᱭ ᱟᱵᱚ ᱡᱮᱵᱚᱱ ᱯᱮᱲᱟᱜ ᱠᱟᱱ ᱫᱚ, ᱚᱠᱟ ᱞᱮᱠᱟᱱ ᱚᱲᱟᱜ ᱨᱮᱵᱚᱱ ᱯᱮᱲᱟᱜ ᱠᱟᱱᱟ? ᱡᱮᱢᱚᱱ ᱱᱚᱜᱼᱚᱭ ᱟᱵᱚ ᱡᱮ ᱯᱟᱹᱨᱤᱥ ᱯᱟᱹᱨᱤᱥ ᱵᱚᱱ ᱵᱟᱯᱞᱟᱜ ᱠᱟᱱᱟ ᱾ ᱱᱚᱜᱼᱚ ᱱᱚᱣᱟ ᱴᱟᱜ ᱫᱚ ᱚᱠᱟ ᱞᱮᱠᱟ ᱧᱮᱞᱚᱜᱼᱟ? ᱥᱮ ᱱᱚᱣᱟ ᱫᱚ ᱡᱚᱛᱷᱟᱛ ᱜᱮᱭᱟ ᱥᱮ ᱵᱟᱝ ᱡᱚᱛᱷᱟᱛᱷᱟ ᱢᱟᱥᱮ ᱚᱱᱟ ᱤᱫᱤ ᱠᱟᱛᱮ ᱞᱟᱹᱭᱵᱤᱱ ᱾
ᱯᱟᱹᱨᱤᱥ ᱵᱚᱞᱛᱮ ᱡᱟᱸᱦᱟᱸ, ᱟᱵᱚ ᱢᱟᱱᱮ ᱠᱷᱚᱲ ᱟᱞᱚ ᱢᱤᱞᱟᱹᱜ ᱞᱮᱠᱟ ᱱᱚᱝᱠᱟᱱᱟᱜ ᱟᱨᱠᱤᱼᱼ ᱡᱮᱢᱚᱱ ᱴᱩᱰᱩ ᱵᱮᱥᱨᱟ ᱠᱚᱫᱚ ᱞᱟᱦᱟ ᱠᱷᱚᱱ ᱵᱟᱠᱚ ᱯᱮᱲᱟ ᱠᱟᱱᱟ, ᱩᱱᱠᱩ ᱫᱚ ᱯᱮᱲᱟ ᱵᱟᱝ ᱜᱟᱱᱚᱜᱼᱟ ᱾ ᱟᱨ ᱴᱩᱰᱩ-ᱵᱮᱥᱨᱟ ᱟᱨ ᱪᱤᱞᱤ ᱠᱚ ᱢᱮᱛᱟ ᱠᱚᱣᱟ ᱱᱩᱠᱩ
ᱦᱳᱭ ᱜᱚᱝᱠᱮ ᱟᱫᱚ ᱦᱟᱸᱜ ᱟᱹᱵᱤᱱ ᱛᱤᱱᱟᱹᱜ ᱵᱤᱱ ᱵᱟᱲᱟᱭᱟ ᱾ ᱚᱱᱟ ᱫᱚ ᱵᱤᱱ ᱞᱟᱹᱭ ᱟᱸᱡᱚᱢᱟᱫ ᱞᱤᱧᱟ ᱡᱮ, ᱟᱵᱚ ᱫᱚ ᱴᱩᱰᱩ ᱵᱮᱥᱨᱟ ᱱᱚ ᱵᱚᱱ ᱟᱸᱡᱚᱢ ᱟᱠᱟᱜᱼᱟ ᱚᱱᱟ ᱥᱟᱶᱛᱮ ᱮᱸ ᱢᱟᱱᱰᱤ ᱠᱤᱥᱠᱩ ᱦᱩᱜᱱᱩᱠᱩ ᱵᱟᱠᱚ ᱯᱮᱲᱟᱜᱼᱟ ᱾ ᱚᱱᱟ ᱥᱟᱶᱛᱮ ᱟᱵᱚ ᱟᱨᱦᱚ ᱵᱚᱱ ᱵᱟᱲᱟᱭᱟ, ᱡᱮ ᱟᱵᱚ ᱫᱚ ᱯᱤᱞᱪᱩ, ᱯᱤᱞᱪᱩ ᱦᱟᱲᱟᱢ ᱨᱮᱱ ᱵᱚᱝᱥᱚ ᱠᱟᱱ ᱜᱮᱭᱟᱵᱚᱱ ᱾ ᱥᱮ ᱯᱤᱞᱪᱩ ᱵᱟᱵᱟ ᱯᱤᱞᱪᱩ ᱟᱭᱳ ᱨᱮᱱ ᱵᱚᱝᱥᱚ ᱠᱟᱱ ᱜᱮᱭᱟᱵᱚᱱ ᱾ ᱛᱟᱦᱚᱞᱮ ᱟᱵᱚ ᱫᱚ ᱱᱮ ᱮᱢ ᱠᱟᱫ ᱵᱚᱱᱟ ᱜᱮᱞᱵᱟᱨ ᱜᱚᱴᱟᱝ ᱯᱟᱹᱨᱤᱥ ᱾ ᱮ ᱮᱢ ᱠᱟᱫ ᱵᱚᱱᱟ ᱚᱱᱟ ᱜᱮᱞᱵᱟᱨ ᱜᱚᱴᱟᱝ ᱯᱟᱹᱨᱤᱥ ᱯᱮᱲᱦᱟᱜ ᱦᱩᱭᱩᱜ ᱛᱟᱵᱚᱱᱟ ᱥᱮ ᱮᱴᱟᱜ ᱜᱟᱛᱟᱠ ᱨᱮᱱ ᱦᱚᱲ ᱦᱚᱸ ᱟᱵᱚ ᱫᱚᱼᱼ
ᱟᱫᱚ ᱢᱤᱫ ᱢᱤᱫ ᱯᱟᱹᱨᱤᱥᱟᱱ ᱦᱚᱲ ᱨᱮᱦᱚ ᱯᱮᱲᱟ ᱜᱟᱱᱚᱜᱼᱟ ᱾ ᱟᱫᱚ ᱡᱟᱛᱮ ᱢᱟᱱᱮ ᱵᱚᱸᱜᱟ ᱵᱩᱨᱩ ᱨᱮᱱᱟᱜ ᱠᱷᱚᱲ ᱠᱚ ᱟᱞᱚ ᱢᱤᱞᱟᱹᱜᱼᱟ ᱟᱨᱠᱤ ᱾ ᱱᱚᱝᱠᱟ ᱧᱮᱞ ᱠᱟᱛᱮ ᱦᱚᱸ ᱯᱮᱲᱟᱜ ᱠᱟᱱᱟ ᱠᱚ ᱟᱨᱠᱤ ᱾
ᱟᱫᱚ ᱱᱚᱣᱟ ᱟᱫᱚ ᱦᱟᱸᱜ ᱟᱹᱞᱤᱧ ᱛᱮᱦᱧ ᱞᱤᱧ ᱵᱟᱲᱭᱟ ᱚᱱᱟ ᱫᱚ ᱦᱚᱜᱼᱚᱭᱞᱤᱧ ᱡᱮ, ᱯᱟᱹᱨᱤᱥ ᱜᱮᱞᱵᱟᱨ ᱜᱚᱴᱟᱝ ᱯᱟᱹᱨᱤᱥ ᱢᱮᱱᱟᱜ ᱛᱟᱵᱚᱱᱟ ᱾ ᱜᱮᱞ ᱵᱟᱨ ᱜᱚᱴᱟᱝ ᱯᱟᱹᱨᱤᱥ ᱨᱮ ᱟᱵᱚᱣᱟᱜ ᱵᱟᱯᱟ ᱫᱚ ᱜᱟᱱᱚᱜᱼᱟ ᱾ᱟᱫᱚ ᱚᱠᱟ ᱠᱚ ᱯᱟᱹᱨᱤᱥ ᱨᱮ ᱟᱵᱚᱣᱟᱜ ᱫᱚ ᱵᱟᱫᱷᱚᱠ ᱢᱮᱱᱟᱜᱼᱠᱟ, ᱚᱱᱟ ᱵᱟᱫᱷᱚᱠ ᱚᱱᱟ ᱯᱟᱹᱨᱤᱥ ᱨᱮᱫᱚ ᱵᱟᱵᱚᱱ ᱯᱮᱲᱟᱜᱼᱟ ᱾ ᱚᱱᱟᱜᱮ ᱟᱹᱞᱤᱧ ᱞᱟᱹᱭ ᱥᱟᱱᱟᱭᱮᱫ ᱞᱤᱧᱟᱹ ᱡᱧ ᱱᱚᱜᱼᱚᱭ ᱛᱚ ᱟᱡᱚᱢ ᱠᱮᱫᱟᱵᱚᱱ ᱯᱟᱹᱨᱤᱥ ᱯᱟᱹᱨᱤᱥ ᱠᱚ ᱵᱟᱯᱞᱟ ᱠᱟᱱᱟ ᱯᱟᱹᱨᱤᱥ ᱯᱟᱹᱨᱤᱥ ᱵᱟᱯᱞᱟ ᱫᱚ ᱟᱵᱚᱣᱟᱜᱫᱚ ᱵᱟᱹᱱᱩᱜ ᱠᱟᱜᱼᱟ, ᱥᱮ ᱵᱟᱹᱱᱩᱜ ᱠᱟᱫ ᱛᱟᱵᱚᱱᱟ ᱾ ᱡᱮᱦᱮᱛᱩ ᱟᱫᱚ ᱚᱱᱰᱮ ᱵᱚᱱ ᱧᱮᱞᱟ ᱦᱚᱜᱼᱚᱭ,
ᱠᱷᱚᱲ ᱟᱞᱚ ᱢᱤᱞᱟᱹᱜᱼᱟ ᱟᱨ ᱾ ᱚᱲᱟᱜ ᱨᱮᱱ ᱵᱚᱸᱜᱟ ᱵᱩᱨᱩ ᱟᱞᱚ ᱠᱚ ᱢᱤᱞᱟᱹᱜ, ᱩᱱᱠᱩ ᱫᱚ ᱵᱚᱭᱦᱟ ᱦᱤᱥᱟᱹᱵ ᱛᱮᱠᱚ ᱢᱟᱱᱮ ᱠᱚ ᱦᱩᱭᱩᱜᱼᱟ ᱥᱮ ᱾ ᱩᱱᱠᱩ ᱥᱟᱶ ᱫᱚ ᱯᱮᱲᱟ ᱫᱚ ᱵᱟᱝ ᱜᱟᱱᱚᱜᱼᱟ ᱾ ᱢᱟᱱᱮ ᱠᱷᱚᱲ ᱢᱤᱞᱟᱹᱣ ᱞᱮᱱᱠᱷᱟᱱ ᱩᱱᱠᱩ ᱫᱚᱠᱚ ᱵᱚᱭᱦᱟᱜ ᱠᱟᱱᱟ ᱾ ᱢᱟᱱᱮ ᱟᱢ ᱢᱩᱨᱢᱩ ᱯᱟᱹᱨᱤᱥ ᱠᱟᱱᱟᱢ, ᱢᱩᱨᱢᱩ ᱯᱟᱹᱨᱤᱥ ᱦᱚᱲᱥᱟᱣ ᱢᱟᱱᱮ ᱯᱮᱲᱟᱜ ᱞᱟᱹᱜᱤᱫ ᱩᱱᱠᱩᱣᱟᱜ ᱵᱚᱸᱜᱟ ᱵᱩᱨᱩ ᱥᱟᱶ ᱟᱢᱟᱜ ᱵᱚᱸᱜᱟ ᱵᱩᱨᱩ ᱡᱩᱫᱤ ᱵᱟᱝ ᱢᱤᱞᱟᱹᱜᱼᱟ ᱾ ᱛᱟᱦᱚᱞᱮ ᱜᱟᱱᱚᱜᱼᱟ ᱯᱮᱲᱟ ᱾ ᱟᱨ ᱩᱱᱠᱩ ᱥᱟᱶ ᱡᱩᱫᱤ ᱢᱤᱞᱟᱹᱜ ᱛᱟᱢᱟ ᱾ ᱟᱢᱫᱚ ᱩᱱᱠᱩ ᱫᱚᱠᱚ ᱵᱚᱭᱦᱟ ᱢᱤᱫᱴᱟᱝ ᱥᱟᱹᱜᱟᱹᱭ ᱠᱟᱱᱟ ᱾ ᱢᱟᱱᱮ ᱩᱱᱠᱩ ᱥᱟᱶ ᱫᱚ ᱯᱮᱲᱟ ᱫᱚ ᱵᱟᱝ ᱜᱟᱱᱚᱜᱼᱟ ᱾ ᱩᱱᱠᱩ ᱫᱚ ᱟᱢᱨᱮᱱ ᱵᱚᱭᱦᱟ ᱵᱩᱦᱤ ᱾
ᱟᱫᱚ ᱦᱳᱭ ᱥᱟᱹᱨᱤ ᱫᱚ ᱠᱟᱛᱷᱟ ᱠᱟᱱ ᱜᱮᱭᱟ ᱾ ᱟᱫᱚ ᱩᱱᱤᱫᱚ ᱯᱟᱹᱨᱤᱥ ᱦᱤᱥᱟᱹᱵᱽ ᱛᱮᱫᱚ ᱵᱟᱭ ᱜᱮ ᱵᱩᱜᱤᱭᱟ ᱡᱮᱦᱮᱛᱩ ᱟᱵᱚ ᱫᱚ, ᱩᱱᱟᱹᱜ ᱜᱟᱱ ᱮᱴᱟᱜ ᱯᱟᱹᱨᱤᱥ ᱠᱚ ᱢᱮᱱᱟᱜ ᱠᱟᱜᱼᱟ ᱾ ᱚᱱᱟ ᱯᱟᱹᱨᱤᱥ ᱠᱚᱦᱚᱸ ᱵᱚᱸᱜᱟ ᱫᱚ ᱜᱟᱱᱚᱜ ᱜᱮᱭᱟ ᱾ ᱥᱮ ᱵᱟᱝ ᱞᱟ ᱜᱟᱱᱚᱜ ᱜᱮᱛᱟᱵᱚᱱᱟ ᱮᱴᱟᱜ ᱯᱟᱹᱨᱤᱥ ᱨᱮ ᱵᱟᱯᱞᱟᱛᱮ ᱱᱟᱯᱟᱭᱟ ᱾ ᱡᱮᱦᱮᱛᱩ ᱟᱵᱚᱣᱟᱜ ᱩᱱᱟᱹᱜ ᱜᱟᱱ ᱯᱟᱹᱨᱤᱥ ᱠᱚ ᱮᱢ ᱟᱠᱟᱫ ᱵᱚᱱᱟ ᱾ ᱦᱚᱸᱜᱼᱚ ᱱᱟ ᱠᱚ ᱩᱭᱦᱟᱹᱨ ᱦᱩᱭᱩᱜ ᱛᱟᱵᱚᱱᱟ ᱾ ᱟᱫᱚ ᱚᱱᱟ ᱠᱚ ᱩᱭᱦᱟᱹᱨ ᱦᱩᱭᱩᱜ ᱛᱟᱵᱚᱱᱟ ᱟᱫᱚ ᱚᱱᱟ ᱠᱚ
ᱡᱮ ᱢᱤᱫ ᱯᱟᱹᱨᱤᱥ ᱥᱟᱶ ᱨᱮᱜᱮ ᱯᱮᱲᱟ ᱦᱩᱭᱩᱜᱼᱟ, ᱱᱚᱝᱠᱟᱱᱟᱜ ᱛᱚ ᱠᱟᱛᱷᱟ ᱫᱚ ᱵᱟᱝ ᱠᱟᱱᱟ ᱾ ᱟᱵᱚᱣᱟᱜ ᱜᱮᱞᱵᱟᱨ ᱜᱚᱴᱟᱝ ᱢᱮᱱᱟᱜᱼᱟ ᱾
ᱟᱫᱚ ᱦᱚᱸᱜᱼᱚᱭ ᱱᱚᱰᱮ ᱠᱷᱚᱱ, ᱵᱩᱡᱷᱟᱹᱜ ᱠᱟᱱ ᱛᱟᱵᱚᱱᱟ ᱾ ᱡᱮ ᱟᱵᱚᱣᱟᱜ ᱥᱟᱹᱜᱟᱹᱭ ᱫᱚ, ᱮ ᱡᱤᱭᱟᱹᱲ ᱛᱟᱦᱮᱱᱟ ᱾ ᱟᱵᱚ ᱡᱮᱦᱮᱛᱩ ᱟᱵᱚᱫᱚ ᱜᱮᱞᱵᱟᱨ ᱜᱚᱴᱟᱝ ᱯᱟᱹᱨᱤᱥ ᱨᱮᱱ ᱦᱚᱲ ᱠᱟᱱ ᱜᱮᱭᱟᱵᱚᱱ ᱾ ᱦᱚᱜᱼ ᱱᱚᱝᱠᱟ ᱠᱟᱛᱮᱜ ᱟᱵᱚᱣᱟᱜ ᱥᱟᱹᱜᱟᱹᱭ ᱫᱚ ᱡᱤᱭᱟᱹᱲ ᱛᱟᱦᱮᱱᱟ ᱾ ᱟᱨᱦᱚ ᱜᱚᱝᱠᱮ ᱤᱧ ᱠᱤᱪᱷᱩᱴᱟᱹᱧ ᱵᱟᱲᱟᱭᱟ, ᱡᱮ ᱟᱵᱚ ᱵᱚᱱ ᱧᱮᱞ ᱟᱠᱟᱜᱼᱟ ᱡᱮ ᱯᱷᱩᱞ ᱯᱮᱲᱟ ᱟᱠᱚ, ᱯᱷᱩᱞ ᱯᱮᱲᱟ ᱫᱚ ᱚᱠᱟ ᱞᱮᱠᱟ? ᱢᱟᱥᱮ ᱚᱱᱟ ᱤᱫᱤᱠᱟ ᱠᱟᱛᱮᱜ ᱞᱟᱹᱭᱵᱤᱱ?
ᱚᱱᱠᱟᱱᱟᱜ ᱫᱚ ᱩᱱᱟᱹᱜᱴᱟ ᱫᱚ ᱵᱟᱝᱞᱤᱧ ᱵᱟᱰᱟᱭᱟ ᱾
ᱚᱸᱻ ᱵᱟᱹᱵᱤᱱ ᱵᱟᱲᱟᱭᱟ ᱦᱳᱭ ᱱᱚᱣᱟ ᱫᱚ ᱦᱟᱸᱜ ᱯᱷᱩᱞ ᱯᱮᱲᱟ, ᱠᱚ ᱞᱟᱹᱭᱟ ᱛᱚ ᱟᱫᱚ ᱱᱚᱜᱚᱭ ᱯᱷᱩᱞ ᱯᱮᱲᱟ ᱵᱚᱱ ᱞᱟᱹᱭᱟ ᱱᱚᱣᱟ ᱯᱷᱩᱞ ᱯᱮᱲᱟ ᱫᱚ ᱡᱟᱦᱟᱸᱭ ᱦᱳᱭᱛᱳ ᱟᱢᱦᱚᱸ ᱤᱧ ᱤᱧ ᱞᱮᱠᱟ ᱧᱮᱞᱚᱜ ᱠᱟᱱᱟ ᱤᱧᱦᱚᱸ ᱟᱢ ᱞᱮᱠᱟᱭᱟ ᱟᱫᱚ ᱠᱚ ᱧᱮᱞᱟ ᱡᱮ ᱟᱫᱚ ᱠᱚ ᱚᱸᱰᱮ ᱠᱚ ᱠᱩᱠᱞᱤᱭᱟ ᱡᱟᱦᱟᱸ ᱯᱟᱛᱟ ᱠᱚᱨᱮᱵᱤᱱ ᱪᱟᱞᱟᱣ ᱠᱟᱱᱟ ᱥᱮ ᱡᱟᱦ ᱴᱟᱺᱰᱤ ᱠᱚᱨᱮ ᱢᱮᱞᱟ ᱴᱟᱺᱰᱤ ᱠᱚᱨᱮ ᱵᱤᱱ ᱪᱟᱞᱟᱣ ᱠᱟᱱᱟ ᱟᱫᱚ ᱩᱱᱤ ᱦᱚᱸ
ᱦᱳᱭ ᱢᱤᱫ ᱜᱮᱠᱤᱱ ᱧᱮᱞ ᱞᱮᱱᱠᱷᱟᱱ ᱟᱫᱚ ᱩᱱᱠᱤᱱ ᱫᱚᱠᱚ ᱯᱷᱩᱞ ᱠᱤᱱᱟ ᱱᱟᱜ
ᱦᱳᱭ ᱟᱫᱚ ᱢᱤᱫ ᱜᱮᱠᱤᱱ ᱧᱮᱞᱮᱫ ᱠᱚ ᱟᱫᱚ ᱠᱚ ᱠᱩᱞᱤ ᱠᱤᱱᱟ ᱟᱢᱟᱜ ᱚᱠᱟ ᱯᱟᱹᱨᱤᱥ ᱱᱩᱭᱟ ᱚᱱᱟ ᱯᱟᱹᱨᱤᱥ ᱟᱫᱚ ᱠᱚ ᱠᱩᱞᱤ ᱠᱤᱱᱟᱹ ᱛᱟᱦᱚᱞᱮ ᱤᱧ ᱫᱚ ᱥᱚᱨᱮᱱ ᱯᱟᱹᱨᱤᱥ ᱟᱨ ᱟᱢᱫᱚ ᱢᱟᱱᱰᱤ ᱯᱟᱹᱨᱤᱥ ᱱᱚᱜ ᱚᱚᱭ ᱛᱟᱦᱚᱞᱮ ᱟᱵᱚ ᱧᱮᱞᱮᱫ ᱱᱩᱠᱤᱱ ᱫᱚ ᱛᱟᱦᱮ ᱯᱟᱹᱨᱤᱥ ᱵᱷᱮᱜᱟᱨᱚᱜ ᱠᱟᱱ ᱛᱟᱠᱤᱱ ᱛᱟᱦᱮᱫ ᱛᱟᱦᱚᱞᱮ ᱱᱩᱠᱤᱱ ᱫᱚ ᱯᱷᱩᱞ ᱜᱟᱱᱚᱜᱼᱟ ᱚᱱᱟᱛᱮ ᱟᱫᱚ ᱱᱩᱠᱤᱱ ᱡᱟᱦᱟᱸ ᱢᱤᱫ ᱜᱮᱠᱤᱱ ᱧᱮᱞᱚᱜᱼᱟ, ᱟᱫᱚ ᱱᱚᱝᱠᱟ ᱠᱟᱛᱮᱜ ᱠᱚ ᱯᱷᱩᱞ ᱠᱤᱱᱟ ᱾ ᱟᱫᱚ ᱡᱚᱫᱤ ᱵᱚᱱ ᱞᱟᱭᱟ ᱯᱟᱹᱨᱤᱥ ᱯᱟᱹᱨᱤᱥ ᱢᱤᱞᱟᱹᱜᱼᱟ ᱯᱟᱹᱨᱤᱥ ᱯᱟᱹᱨᱤᱥ ᱥᱚᱢᱚᱭ ᱫᱚ ᱚᱱᱟ ᱢᱤᱞᱟᱹᱣ ᱞᱮᱱᱠᱷᱟᱱ ᱚᱱᱟ ᱪᱮᱫ ᱵᱚᱱ ᱪᱤᱠᱟᱹᱭᱟ, ᱚᱸᱰᱮ ᱫᱚ ᱵᱚᱭᱦᱟᱜ ᱠᱟᱱᱟ ᱠᱤᱱ ᱱᱛᱮ ᱵᱚᱭᱦᱟ ᱠᱚ, ᱚᱱᱟ ᱚᱱᱟᱛᱮ ᱯᱟᱹᱨᱤᱥ ᱯᱟᱹᱨᱤᱥ ᱫᱚ ᱵᱟᱵᱚ ᱯᱟᱹᱨᱤᱥ ᱯᱟᱹᱨᱤᱥ ᱫᱚ ᱵᱟᱠᱚ ᱠᱷᱩᱞ ᱠᱚᱣᱟ᱾
ᱦᱳᱭ ᱦᱳᱭ ᱫᱚ ᱟᱨᱠᱤ